ᱦᱮᱸ ᱟᱸᱡᱚᱢᱚᱜ ᱠᱟᱱᱟ ᱾
ᱦᱮᱸ ᱟᱫᱚ ᱪᱮᱫ ᱠᱚ ᱢᱮᱱᱟ ᱦᱟᱸᱜ ᱜᱚᱞᱯᱷᱚ ᱜᱚᱞᱯᱷᱚ ᱛᱮ ᱡᱟᱦᱟᱸ ᱮᱸ ᱦᱟᱹᱯᱤᱫ ᱞᱮᱱᱟ ᱟᱨᱠᱤ ᱚᱱᱟᱜᱤᱧ ᱞᱟᱹᱭ ᱫᱟ ᱡᱟᱦᱟᱸ ᱚᱱᱟ ᱥᱟᱨᱡᱚᱢ ᱥᱟᱠᱟᱢ ᱟᱨ ᱠᱤ ᱥᱟᱨᱡᱚᱢ ᱥᱟᱠᱟᱢ ᱨᱮᱱᱟᱜ ᱫᱚ ᱧᱮᱞ ᱠᱟᱱᱟ ᱟᱵᱚ ᱯᱤᱴᱷᱟᱹ ᱠᱚᱵᱚᱱ ᱵᱮᱱᱟᱣ ᱜᱤᱭᱟ ᱡᱤᱞ ᱯᱤᱴᱷᱟᱹ ᱠᱚ ᱦᱮᱸᱥᱮ
ᱦᱩᱸ ᱡᱮᱞ ᱯᱤᱴᱷᱟᱹ ᱦᱚᱸᱵᱚᱱ ᱵᱮᱱᱟᱣ ᱜᱮᱭᱟ
ᱦᱮᱸ ᱚᱱᱟ ᱥᱟᱶᱛᱮ ᱧᱮᱞ ᱟᱠᱟᱱᱟ ᱡᱮ ᱟᱵᱚ ᱫᱚ ᱢᱟᱱᱮ ᱞᱟᱫ ᱡᱟᱦᱟᱸ ᱠᱚ ᱞᱟᱹᱭᱟ ᱥᱟᱨᱡᱚᱢ ᱥᱟᱠᱟᱢ ᱨᱮ ᱞᱟᱫ ᱱᱚᱜ ᱱᱚᱣᱟ ᱡᱤᱱᱤᱥᱴᱟᱜ ᱢᱟᱱᱮ ᱟᱹᱰᱤ ᱵᱟᱹᱲᱛᱤ ᱢᱟᱱᱮ ᱡᱷᱚᱛᱚ ᱦᱚᱲ ᱜᱤᱧ ᱟᱸᱡᱚᱢ ᱠᱟᱜ ᱠᱚᱣᱟ ᱟᱹᱰᱤ ᱵᱟᱹᱲᱛᱤ ᱠᱚ ᱠᱩᱥᱤᱭᱟᱜᱼᱟ ᱾ ᱟᱸ ᱚᱱᱟ ᱫᱚ ᱦᱟᱹᱠᱩ ᱞᱟᱫ ᱦᱩᱭᱮᱱ ᱥᱮ, ᱱᱚ ᱟᱸ ᱟᱭᱢᱟ ᱞᱮᱠᱟᱱᱟᱜ ᱳᱛ ᱞᱟᱫ ᱥᱮ ᱦᱚᱸᱜ ᱱᱚᱝᱠᱟᱱᱟᱜ ᱾ ᱞᱟᱫ ᱠᱚ ᱫᱚᱢᱮ ᱵᱟᱹᱲᱛᱤ ᱥᱤᱵᱤᱞᱟ ᱟᱨᱠᱤ ᱩᱛᱩ ᱠᱷᱚᱱᱟᱜ ᱦᱚᱸ ᱟᱫᱚ ᱟᱯᱮ ᱥᱮᱫ ᱠᱚ ᱱᱚᱣᱟ ᱞᱟᱫ ᱵᱟᱲᱟᱭ ᱜᱮᱭᱟ ᱥᱮ ᱵᱟᱝ?
ᱦᱩᱸ ᱟᱞᱮ ᱢᱟ ᱡᱚᱛᱚ ᱨᱮᱜᱮ ᱟᱞᱮ ᱢᱟ ᱞᱟᱫ ᱠᱚᱨᱮ ᱢᱟ ᱚᱱᱟ ᱥᱟᱨᱡᱚᱢ ᱥᱟᱠᱟᱢ ᱜᱮᱞᱮ ᱞᱟᱜᱟᱣᱟ ᱟᱨ ᱡᱟᱦᱟᱸ ᱛᱤᱱᱟᱹᱜ ᱢᱟᱱᱮ ᱥᱟᱠᱟᱢ ᱡᱮᱢᱚᱱ ᱠᱤ ᱥᱚᱦᱚᱨᱟᱭ ᱠᱚᱨᱮ ᱯᱤᱴᱷᱟᱹ ᱦᱩᱭᱩᱜ ᱜᱮᱭᱟ ᱾ ᱚᱱᱟ ᱠᱚᱨᱮ ᱦᱚᱸ ᱯᱤᱴᱷᱟᱹ ᱵᱟᱲᱟ ᱦᱩᱭᱩᱜ ᱜᱮᱭᱟ ᱥᱟᱨᱡᱚᱢ ᱥᱟᱠᱟᱢ ᱨᱮ, ᱥᱩᱱᱩᱢ ᱮᱢ ᱠᱟᱛᱮᱫ ᱞᱮ ᱯᱤᱴᱷᱟᱹᱭ ᱜᱤᱭᱟ. ᱟᱨᱠᱤ ᱚᱸᱜ ᱥᱟᱨᱡᱚᱢ ᱥᱟᱠᱟᱢ ᱞᱟᱫ ᱫᱚᱢᱮ ᱥᱤᱵᱤᱞ ᱜᱮᱭᱟ ᱾ ᱢᱳᱴᱟᱢᱩᱴᱤ ᱵᱤᱥᱤᱨ ᱵᱷᱟᱜᱽ ᱜᱮ ᱡᱷᱚᱛᱚ ᱦᱚᱲ ᱠᱚ ᱨᱚᱫ ᱵᱟᱲᱟᱭ ᱜᱮᱭᱟ ᱱᱚᱣᱟ ᱥᱟᱠᱟᱢ ᱛᱮᱜᱮ ᱟᱨᱠᱤ ᱥᱟᱨᱡᱚᱢ ᱥᱟᱠᱟᱢ ᱛᱮᱜᱮ ᱟᱨᱠᱤ, ᱡᱟᱦᱟᱸ ᱱᱟᱜ ᱜᱮ᱾
ᱥᱚᱨᱦᱟᱭ ᱨᱮ ᱚᱱᱮ ᱟᱯᱮ ᱥᱮᱜ ᱫᱚ ᱥᱚᱨᱦᱟᱭ ᱨᱮᱠᱚ ᱯᱤᱴᱷᱟᱹᱭ ᱜᱮᱭᱟ ᱦᱮᱸᱥᱮ?
ᱦᱩᱸ᱾
ᱦᱩ‌ᱸ ᱦᱩᱸ᱾ ᱟᱞᱮ ᱥᱮᱫ ᱫᱩᱧ ᱧᱮᱞ ᱠᱟᱫᱟ ᱥᱚᱨᱦᱟᱭ ᱨᱮᱫᱚ ᱦᱟᱸᱜ ᱩᱱᱟᱹᱜ ᱵᱟᱝ ᱠᱚ ᱯᱤᱴᱷᱟᱹᱭᱟ ᱚᱱᱟ ᱠᱷᱚᱱᱟᱜ ᱵᱟᱹᱲᱛᱤ ᱟᱞᱮ ᱫᱚ ᱦᱚᱸᱜ-ᱚᱭ ᱥᱟᱠᱼᱼ ᱠᱨᱟᱛ ᱨᱮ ᱡᱤᱞ ᱯᱤᱴᱷᱟᱹ ᱫᱚ ᱚᱸ ᱡᱚᱛᱚ ᱠᱷᱚᱱᱟᱜ ᱵᱟᱲᱛᱤ ᱟᱨ ᱠᱤ ᱞᱮ ᱠᱚᱨᱟᱣ ᱜᱮᱭᱟ᱾
ᱦᱚᱸ, ᱦᱳᱭ ᱟᱫᱚ ᱚᱠᱟ ᱥᱮᱫ ᱚᱠᱟ ᱞᱮᱠᱟ ᱟᱨ ᱠᱤ?
ᱦᱩᱸ ᱟᱫᱚ ᱟᱯᱮ ᱥᱮᱜ ᱚᱱᱟ ᱥᱟᱠᱨᱟᱛᱼᱼ ᱡᱟᱦᱟᱸ ᱯᱩᱥ ᱵᱚᱸᱜᱟ ᱨᱮᱱᱟᱜ ᱢᱩᱪᱟᱹᱫ ᱨᱮ ᱦᱚᱭᱚᱜ ᱟᱫᱚ ᱚᱱᱟ ᱫᱚ ᱠᱚᱨᱟᱣ ᱜᱮᱭᱟ ᱯᱮ ᱥᱮ ᱵᱟᱝ?
ᱦᱚᱸ ᱚᱱᱟ ᱥᱟᱠᱨᱟᱛ ᱡᱟᱦᱟᱸ ᱢᱩᱪᱟᱹᱫᱼᱼ
ᱦᱮᱸ ᱦᱮᱸ᱾
ᱦᱳᱭ ᱚᱱᱟ ᱫᱚᱞᱮ ᱯᱤᱴᱷᱟᱹ ᱵᱟᱲᱟ ᱠᱚᱫᱚ ᱦᱩᱭᱩᱜ ᱜᱮᱭᱟ᱾ ᱛᱮᱦᱮᱧ ᱡᱮᱢᱚᱱ ᱜᱟᱯᱟ ᱥᱟᱠᱨᱟᱛ ᱱᱮ ᱡᱮᱢᱚᱱ ᱚᱱᱮ ᱡᱟᱦᱟᱸ ᱠᱚ ᱞᱟᱹᱭᱟᱼᱼ ᱦᱮᱸᱻ ᱥᱟᱠᱨᱟᱛ ᱱᱤ ‌ᱤᱭᱟᱹ ᱛᱮᱦᱮᱧ ᱢᱟ ᱦᱮᱸ ᱡᱟᱜᱽᱨᱚᱱ ᱢᱚᱱᱮ ᱠᱟᱜ ᱵᱤᱱ ᱟᱫᱚ ᱜᱟᱯ ᱯᱟ ᱢᱟ ᱥᱮ‌ ᱦᱟᱱᱮ ᱥᱮᱛᱟᱜ ᱵᱮᱨᱮᱫ ᱠᱟᱛᱮᱜ ᱜᱮ ᱛᱚ ᱦᱚᱲ ᱠᱚ ᱛᱩᱯᱩᱱ ᱠᱚ ᱪᱟᱞᱟᱜ-ᱟ᱾ ᱩᱱ ᱞᱟᱦᱟ ᱛᱮᱦᱮᱧ ᱫᱤᱱᱴᱟᱜ ᱨᱮᱫᱚ ᱠᱚ ᱯᱤᱴᱷᱟᱹᱭᱟ ᱟᱨᱠᱤ ᱟᱭᱩᱵ᱾
ᱦᱮᱸ᱾
ᱟᱫᱚ ᱯᱤᱴᱷᱟᱹ ᱵᱟᱲᱟ ᱠᱟᱛᱮᱜ ᱡᱚᱢ ᱵᱟᱲᱟ ᱠᱟᱛᱮᱜ ᱚᱱᱮ ᱮᱸ ᱥᱮᱛᱟᱜ ᱨᱮ ᱚᱱᱮ ᱡᱟᱦᱟᱸ ᱵᱟᱥᱠᱮ ᱯᱤᱴᱷᱟᱹ ᱛᱟᱦᱮᱱᱟ ᱚᱱᱟ ᱦᱚᱸᱠᱚ ᱡᱚᱢ ᱜᱮᱭᱟ ᱟᱨ‌ ᱠᱤ ᱚᱱᱮᱱ ᱩᱸ ᱛᱩᱯᱩ ᱦᱮᱡ ᱠᱟᱛᱮᱜ᱾
ᱦᱮᱸ᱾ ᱦᱚᱸ ᱱᱚᱶᱟ ᱢᱟ‌ ᱱᱚᱝᱠᱟ ᱜᱮ ᱦᱩᱭᱩᱜ-ᱟ ᱟᱨ ᱟᱞᱮ ᱥᱮᱜ ᱫᱚ ᱚ ᱠᱟᱹᱴᱤᱡ ᱢᱟᱱᱮ ᱦᱚᱸᱜ-ᱚ ᱱᱚᱠᱟ ᱥᱤᱧ ᱥᱟᱠᱨᱟᱛ ᱠᱚ ᱞᱟᱹᱭᱟ ᱡᱟᱦᱟᱸ ᱫᱚ᱾ ᱦᱚᱲᱚᱝ ᱦᱚᱝ ᱦᱩᱲᱩᱝ ᱜᱤᱧ᱾ ᱩᱱ ᱦᱤᱞᱳᱜ ᱫᱚ ᱢᱟᱱᱮ ᱯᱤᱴᱷᱟᱹ ᱞᱟᱴᱷᱟᱭᱟ ᱠᱚ ᱟᱨᱠᱤ ᱟᱨ ᱡᱟᱦᱟᱸ ᱥᱮᱛᱟᱜᱚᱜ ᱠᱟᱱᱟ ᱚᱱᱟ ᱫᱚ ᱛᱩᱯᱩ ᱱᱟᱠᱚ ᱜᱤᱫᱽᱨᱟᱹ ᱠᱚ᱾
ᱦᱩᱸ᱾
ᱢᱟᱱᱮ ᱥᱟᱱᱟᱢ ᱦᱚᱲ ᱜᱮᱠᱚ ᱛᱩᱯᱩᱱᱟ ᱟᱨᱠᱤ ᱚᱱᱟ ᱥᱟᱶᱛᱮ ᱧᱮᱞᱟ ᱠᱟᱱᱟ ᱡᱮ ᱱᱚᱝᱠᱟ ᱥᱟᱵᱚᱱ ᱠᱚᱫᱚ ᱵᱟᱝᱠᱚ ᱚᱡᱚᱜ ᱜᱮᱭᱟ ᱩᱱ ᱦᱳᱞᱳᱜ ᱫᱚ᱾ ᱪᱷᱩᱱᱩᱢ ᱜᱮᱠᱚ ᱚᱡᱜᱟ᱾
ᱦᱩᱸ᱾
ᱦᱮᱸ ᱱᱚᱝᱠᱟ ᱵᱟᱲᱟ ᱠᱟᱛᱮᱜ ᱠᱚ ᱰᱩᱵᱩᱡ ᱵᱟᱲᱟᱜ-ᱟ ᱛᱟᱨᱯᱚᱨᱮ ᱱᱟᱣᱟ ᱡᱟᱦᱟᱸ ᱱᱟᱣᱟ ᱱᱟᱣᱟ ᱡᱟᱢᱟ ᱯᱮᱱᱴ ᱟᱸᱻ ᱱᱚᱜ-ᱚ ᱱᱚᱝᱠᱟ ᱱᱟᱜ ᱠᱚ ᱦᱚᱨᱚᱜᱟ᱾ ᱟᱨ ᱚᱱᱟ ᱥᱟᱶᱛᱮ ᱟᱞᱮ ᱥᱮᱜ ᱫᱚ ᱦᱚᱸᱜ ᱚᱱᱮ ᱡᱟᱦᱟᱸ ᱚᱜ ᱱᱟᱶᱟ ᱴᱩᱠᱩᱡ ᱨᱮ ᱫᱟᱠᱟ ᱞᱮ ᱤᱥᱤᱱᱟ ᱟᱨ ᱚᱱᱟ ᱠᱚ ᱵᱚᱸᱜᱟ ᱵᱩᱨᱩ ᱭᱟᱞᱮ ᱟᱨᱠᱤ ᱦᱮᱸ ᱩᱱᱻ ᱢᱩᱪᱟᱹᱫ ᱫᱤᱱ ᱦᱤᱞᱚᱜ ᱫᱚ ᱡᱤᱞ ᱦᱟᱠᱩ ᱢᱤᱫ ᱥᱟᱶ ᱛᱮᱞᱮ ᱡᱚᱢᱟ ᱟᱫᱚ ᱟᱯᱮ ᱥᱮᱡ ᱱᱚᱝᱠᱟ ᱦᱩᱭᱩᱜ-ᱟ ᱥᱮ ᱵᱟᱝ?
ᱦᱩᱸ ᱟᱞᱮ ᱥᱮᱫ ᱦᱚᱸ ᱚᱱᱠᱟ ᱜᱮ ᱟᱫᱚ
ᱟᱫᱚ ᱚᱸᱠ ᱚᱠᱟ ᱞᱮᱠᱟ ᱞᱤᱧ ᱞᱟᱹᱭ ᱭᱟᱵᱤᱱᱟ ᱦᱟᱸᱜ ᱟᱞᱮ ᱥᱮᱫᱽ ᱢᱟ ᱚᱱᱠᱟ ᱫᱚ ᱚᱱᱠᱟ ᱜᱮ ᱟᱫᱚ ᱟᱞᱮ ᱫᱚ ᱚᱸᱻ ᱤᱭᱟᱹ ᱥᱩᱨ ᱦᱚᱲ ᱛᱚ ᱵᱟᱡᱟᱨ ᱥᱩᱨ ᱦᱚᱲ ᱛᱚ᱾
ᱟᱫᱚ ᱟᱞᱮ ᱫᱚ ᱢᱚᱴᱟᱼᱢᱩᱴᱤ ᱚᱱᱮ ᱡᱚᱢ ᱵᱟᱲᱟ ᱠᱟᱛᱮᱜ ᱟᱫᱚ ᱟᱸᱻ ᱯᱤᱴᱷᱟᱹ ᱞᱟᱴᱷᱟ ᱠᱚᱨᱟᱣ ᱠᱟᱛᱮᱜ ᱡᱚᱢ ᱵᱟᱲᱟ ᱠᱟᱛᱮᱜ ᱟᱫᱚ ᱚᱱᱮ ᱡᱮ ᱡᱮᱢᱚᱱ ᱡᱤᱞ ᱢᱤᱞ ᱠᱚ ᱟᱜᱩᱭ ᱜᱮᱭᱟ ᱯᱚᱨᱟᱹ ᱫᱤᱱ ᱟᱫᱚ᱾ ᱡᱮ ᱡᱮᱢᱚᱱ ᱟᱹᱪᱩᱨ ᱫᱟᱬᱟᱱ ᱠᱚ ᱪᱟᱞᱟᱜ ᱜᱮᱭᱟ ᱚᱱᱮ ᱫᱚᱲᱚᱝ ᱡᱟᱠᱮ ᱵᱚᱞᱮ ᱱᱟᱹᱭ ᱟᱨᱠᱤ ᱜᱟᱰᱟ᱾
ᱦᱮᱸᱻ ᱦᱮᱸᱻ᱾
ᱟᱫᱚ ᱚᱱᱠᱟ ᱜᱮᱠᱚ ᱪᱟᱞᱟᱜᱼᱟ ᱚᱱᱛᱮ ᱫᱚ ᱚᱱᱮ ᱫᱤᱠᱩ ᱢᱮᱱᱟᱜ ᱠᱚᱣᱟ ᱛᱚ ᱟᱫᱚ ᱫᱤᱠᱩ ᱩᱱ ᱦᱟᱱᱮ ᱡᱟᱦᱟᱸ ᱟᱠᱚᱣᱟᱜ ᱨᱤᱛᱤ ᱨᱮᱣᱟᱡᱽ ᱢᱮᱱᱟᱜ ᱛᱟᱠᱚᱣᱟ ᱩᱱᱠᱩ ᱦᱚᱸᱠᱩ ᱦᱟᱱᱮ ᱡᱟᱜᱽᱨᱚᱱ ᱥᱮᱨᱮᱧ ᱴᱮᱨᱮᱧ ᱠᱟᱛᱮᱫ ᱠᱚ ᱡᱟᱜᱽᱨᱚᱱ ᱫᱚ ᱦᱟᱸᱜ
ᱦᱮᱸ
ᱟᱫᱚ ᱩᱱᱠᱩᱣᱟᱜ ᱟᱞᱮ ᱦᱚᱸᱞᱮ ᱦᱚᱸ ᱪᱟᱞᱟᱣ ᱫᱟᱬᱟᱱᱟ ᱟᱨᱠᱤ ᱧᱮᱧᱮᱞ ᱦᱚᱸ ᱧᱮᱧᱮᱞ ᱟᱠᱚᱣᱟᱜ ᱤᱭᱟᱹ ᱠᱚᱞᱮ ᱧᱮᱞ ᱟᱹᱜᱩᱭᱟ ᱟᱠᱚᱣᱟᱜ ᱪᱮᱫ ᱥᱤᱥᱴᱮᱢ ᱠᱚ ᱡᱟᱦᱟᱸ ᱠᱚ ᱪᱮᱫᱠᱟ ᱠᱚ ᱢᱟᱱᱟᱣᱟ ᱟᱨᱠᱤ
ᱦᱮᱸᱻ ᱦᱮᱸᱻ᱾
ᱟᱫᱚ ᱟᱞᱮ ᱚᱱᱟ ᱠᱚᱜᱮ ᱟᱨᱠᱤ ᱟᱫᱚᱼᱼ ᱟᱫᱚ ᱟᱞᱮ ᱥᱮᱫ ᱫᱚ ᱚᱱᱠᱟ ᱠᱚ ᱢᱟᱱᱟᱣᱟ ᱟᱨᱠᱤ ᱟᱫᱚ ᱟᱯᱮ ᱥᱮᱫ ᱫᱚ ᱪᱮᱫ ᱠᱟ ᱠᱚ ᱢᱟᱱᱟᱣᱟ ᱦᱟᱸᱜ?
ᱦᱮᱸ ᱟᱞᱮ ᱫᱚ ᱦᱚᱜᱼᱚ ᱱᱚᱝᱠᱟᱜ ᱜᱮ᱾ ᱵᱟᱸᱫᱽᱨᱤ ᱮᱱᱮᱡ ᱠᱚ ᱦᱩᱭᱩᱜᱼᱟ ᱟᱞᱮᱥᱮᱫ ᱫᱚ ᱢᱟᱱᱮ, ᱜᱟᱹᱲᱤ ᱮᱱᱮᱡ ᱠᱚ ᱤᱫᱤ ᱠᱚᱣᱟ ᱟᱨᱠᱤ ᱟᱹᱛᱩᱻ ᱟᱹᱛᱩᱻ᱾ ᱦᱮᱸ ᱫᱚᱥᱟᱨ ᱵᱟᱥᱠᱮ ᱫᱤᱱ ᱞᱮᱠᱟ ᱡᱟᱦᱟᱸ ᱫᱚᱥᱟᱨ ᱫᱤᱱ ᱟᱨᱠᱤ ᱚᱱᱟ ᱫᱚ᱾
ᱦᱮᱸ ᱟᱞᱮ ᱥᱮᱫ ᱦᱚᱸ ᱚᱱᱟ ᱫᱚ ᱟᱞᱮ ᱥᱮᱫ ᱦᱚᱸ ᱪᱟᱹᱞᱩ ᱜᱮᱭᱟ ᱚᱱᱟ ᱫᱚ᱾
ᱦᱮᱸᱻ᱾ ᱟᱫᱚ ᱟᱞᱮ ᱥᱮᱫ ᱫᱚ ᱦᱟᱸᱜ ᱡᱮᱫᱤᱱ ᱦᱤᱞᱳᱜ ᱚᱱᱠᱟ ᱯᱤᱴᱷᱟᱹ ᱠᱚᱠᱚ ᱤᱥᱤᱱᱟ ᱟᱞᱮ ᱥᱮᱫ ᱫᱚ ᱢᱤᱫᱴᱟᱝ ᱠᱟ ᱠᱟᱛᱷᱟ ᱠᱚ ᱞᱟᱹᱭᱟ ᱚᱱᱠᱟ ᱨᱚᱝᱜᱚ ᱨᱚᱝᱜᱚ ᱠᱷᱟᱹᱡᱟᱹᱲᱤ ᱠᱟᱠᱲᱟ ᱡᱟᱝ ᱯᱤᱴᱷᱟᱹ ᱟᱫᱚ ᱚᱱᱟ ᱠᱚᱫᱚ ᱟᱯᱮ ᱥᱮᱫ ᱫᱚ ᱞᱟᱹᱭᱟᱠᱚ ᱥᱮ ᱵᱟᱝ ᱱᱚᱝᱠᱟ ᱫᱚ?
ᱦᱮᱸ ᱚᱱᱟ ᱥᱮᱨᱮᱧ ᱥᱚᱢᱚᱭ ᱛᱚ
ᱦᱮᱸᱻ ᱦᱮᱸᱻ, ᱚᱱᱠᱟ ᱠᱚ ᱢᱟᱱᱮ ᱠᱚ ᱵᱟᱸᱠᱷᱮᱲᱟᱜᱼᱟ ᱨᱚᱝᱜᱚ ᱨᱚᱝᱜᱚ ᱠᱷᱟᱹᱡᱲᱤ ᱠᱟᱠᱟᱲᱟ ᱡᱟᱢ ᱯᱤᱴᱷᱟᱹᱚᱱᱟ ᱫᱚ ᱜᱚᱴᱟ ᱫᱚ ᱦᱟᱸᱟᱜ ᱵᱟᱠᱚ ᱞᱟᱹᱭ ᱜᱮᱭᱟ, ᱛᱚ ᱟᱫᱚ ᱟᱯᱮᱥᱮᱫ ᱠᱚ ᱞᱟᱹᱭ ᱜᱮᱭᱟ ᱥᱮ ᱵᱟᱝ?
ᱦᱮᱸ ᱟᱞᱮᱥᱮᱫ ᱦᱚᱸᱠᱚ ᱞᱟᱹᱭ ᱜᱮᱭᱟ ᱚᱱᱟ ᱫᱚ, ᱟᱞᱮᱥᱮᱫ ᱦᱚᱸ ᱚᱱᱠᱟᱱ ᱢᱮᱱᱟᱜ ᱠᱚᱣᱟ ᱟᱨᱠᱤ ᱞᱮᱞᱮᱭ ᱦᱚᱲ᱾
ᱦᱮᱸ
ᱟᱫᱚ ᱚᱱᱟᱜᱮ ᱟᱫᱚ ᱟᱞᱮᱥᱮᱫ ᱦᱚᱸᱠᱚ ᱞᱟᱹᱭᱟ ᱟᱯᱮ ᱥᱮᱫ ᱦᱚᱸᱠᱚ ᱞᱟᱹᱭᱟ ᱥᱚᱢᱟᱱ ᱫᱚ ᱥᱚᱢᱟᱱ ᱜᱮᱭᱟ ᱠᱤ ᱢᱤᱫ ᱜᱮᱭᱟ ᱟᱨᱠᱤ ᱟᱫᱚ ᱚᱱᱟ ᱜᱮ ᱴᱩᱠ ᱴᱟᱠ ᱜᱮ ᱦᱟᱱᱛᱮ ᱱᱟᱛᱮᱜ ᱠᱟᱱᱟ ᱵᱟᱠᱷᱟᱱ ᱡᱚᱛᱚ ᱜᱮ ᱟᱵᱚ ᱟᱞᱮᱥᱮᱫ ᱪᱮᱫ ᱠᱟ ᱟᱯᱮᱥᱮᱫ ᱦᱚᱸ ᱚᱱᱠᱟᱟᱜ ᱜᱮ᱾
ᱦᱩᱸᱻ ᱦᱮᱸᱻ ᱦᱮᱸᱻ᱾
ᱞᱟᱹᱭ ᱫᱟᱞᱤᱧ ᱟᱯᱮ ᱥᱮᱫ ᱫᱚᱠᱚ ᱢᱟᱜ ᱢᱚᱬᱮ ᱜᱮᱭᱟ ᱛᱚ?
ᱦᱮᱸᱻ ᱦᱮᱸᱻ᱾ ᱟᱞᱮ ᱥᱮᱫ ᱫᱚ ᱵᱟᱦᱟ ᱦᱚᱸ ᱦᱩᱭᱩᱜᱼᱟ ᱟᱨ ᱢᱟᱜ ᱢᱚᱬᱮ ᱦᱚᱸ ᱟᱨᱠᱤ ᱟᱫᱚ ᱢᱟᱜ ᱢᱚᱲᱮ ᱫᱚ ᱚᱱᱠᱟ ᱢᱚᱬᱮ ᱥᱮᱨᱢᱟ᱾ ᱵᱟᱫᱽ ᱵᱟᱫᱽᱞᱮ ᱢᱟᱜ ᱢᱬᱮᱜ ᱜᱮᱭᱟ, ᱟᱨ ᱵᱟᱦᱟ ᱫᱚ ᱦᱩᱭᱩᱜ ᱜᱮᱭᱟ ᱯᱨᱚᱛᱮᱠ ᱤᱭᱟᱹ ᱨᱮᱜᱮ
ᱚᱻ, ᱟᱫᱚ ᱚᱱᱛᱮ ᱫᱚ ᱢᱟᱜᱢᱚᱬᱮ ᱫᱚ ᱪᱮᱫᱠᱟ ᱠᱚ ᱢᱟᱱᱟᱣᱟ ᱵᱷᱟᱜᱮ ᱜᱮ?
ᱦᱮᱸ ᱟᱞᱮ ᱫᱚ ᱢᱟᱱᱮ ᱟᱞᱮ ᱟᱹᱛᱩ ᱨᱮᱱᱟᱜ ᱠᱟᱛᱷᱟᱧ ᱞᱟᱹᱭ ᱞᱮᱜᱮ ᱟᱨᱠᱤ ᱟᱞᱮ ᱫᱚ ᱢᱟᱱᱮ ᱵᱟᱦᱟ ᱠᱷᱚᱡ ᱫᱚ ᱢᱟᱱᱮ ᱡᱟᱹᱥᱛᱤ ᱫᱚ ᱢᱟᱜ ᱢᱚᱬᱮ ᱨᱮᱜᱮ ᱠᱚ ᱢᱟᱱᱟᱣᱟ ᱨᱟᱹᱥᱠᱟᱹ᱾ ᱠᱚ ᱦᱩᱭᱩᱜᱼᱟ᱾
ᱦᱮᱸ
ᱟᱯᱮᱥᱮᱜ ᱦᱩᱭᱩᱜ ᱜᱮᱭᱟ ᱱᱚᱜᱼᱱᱟ ᱢᱟᱜᱢᱚᱬᱮ ᱵᱟᱦᱟ ᱠᱚ᱾
ᱦᱮᱸ ᱟᱞᱮᱥᱮᱫ ᱦᱚᱸ ᱵᱟᱦᱟ ᱢᱟᱜ ᱢᱚᱬᱮ ᱵᱟᱱᱟᱨ ᱜᱮ ᱦᱳᱭᱳᱜᱼᱟ᱾ ᱟᱫᱚ ᱵᱟᱦᱟ ᱫᱚ ᱪᱮᱫ ᱠᱟ ᱢᱟᱜᱽ ᱢᱚᱬᱮ ᱡᱚᱠᱷᱚᱱ ᱯᱮ ᱥᱮᱨᱢᱟ ᱯᱚᱨ ᱯᱚᱨ ᱠᱚ ᱢᱟᱜ ᱢᱚᱬᱮ ᱠᱟᱱᱟ᱾ ᱟᱫᱚ ᱛᱟ ᱡᱟᱦᱟᱸ ᱯᱮ ᱥᱮᱨᱢᱟ ᱜᱮᱯ ᱛᱟᱦᱮᱱᱟ ᱚᱱᱟ ᱨᱮᱫᱚᱞᱮ ᱵᱟᱦᱟᱜᱼᱟ᱾ ᱟᱨ ᱯᱮ ᱥᱮᱨᱢᱟ ᱚᱱᱟ ᱯᱩᱨᱟᱹᱣ ᱞᱮᱱᱠᱷᱟᱱ ᱜᱮ ᱟᱫᱚᱞᱮ ᱢᱟᱜ ᱢᱚᱬᱮᱼᱜᱟ᱾
ᱢᱟᱜᱢᱚᱬᱮ ᱦᱮᱸ
ᱦᱳᱭ ᱱᱮᱥ ᱜᱮᱞᱮ ᱢᱟᱜᱢᱚᱬᱮ ᱞᱮᱱᱟ
ᱦᱮᱸ ᱦᱮᱸ ᱚᱱᱠᱟ ᱜᱮ ᱟᱫᱚ ᱟᱞᱮ ᱦᱚᱸ ᱦᱟᱸᱜ ᱢᱟᱜ ᱢᱚᱲᱮ ᱦᱚᱸᱠᱚ ᱠᱚᱨᱟᱣ ᱛᱟᱞᱮ ᱜᱮᱭᱟ ᱟᱨ ᱵᱟᱦᱟ ᱦᱚᱸ
ᱚ ᱟᱫᱚ ᱚᱱᱛᱮ ᱫᱚ ᱪᱮᱫ ᱞᱮᱠᱟ ᱠᱚ ᱢᱟᱜ ᱢᱚᱲᱮ ᱜᱮᱭᱟ?
ᱦᱮᱸᱻ᱾ ᱢᱟᱜ ᱢᱚᱲᱮ ᱫᱚ ᱚᱱᱮ ᱵᱟᱦᱟ ᱞᱮᱠᱟ ᱜᱮᱛᱚ ᱦᱳᱭᱳᱜᱼᱟ, ᱚᱱᱮ ᱩᱢ ᱱᱟᱲᱠᱟ ᱤᱭᱟᱹ ᱫᱤᱱ ᱦᱚᱸ ᱦᱳᱭᱳᱜᱼᱟ᱾
ᱚ
ᱡᱟᱦᱟᱸ ᱫᱚ ᱟᱹᱭᱟᱹ ᱩᱢ ᱢᱟᱦᱟ ᱠᱚ ᱞᱟᱹᱭᱟ ᱛᱟᱯᱚᱨᱮ ᱥᱟᱹᱨᱫᱤ ᱢᱟᱦᱟ ᱵᱟᱥᱠᱮ ᱦᱚᱸᱜᱼᱚ ᱱᱟ ᱠᱚ ᱯᱮᱭᱟ ᱫᱤᱱ ᱛᱟᱦᱮᱱᱟ ᱚᱱᱟ ᱠᱚᱨᱮ ᱜᱮ ᱟᱨᱠᱤ ᱦᱳᱭᱳᱜᱼᱟ
ᱚ ᱟᱫᱚ ᱟᱞᱮ ᱥᱮᱫ ᱫᱚ ᱱᱚᱝᱠᱟ ᱛᱮᱦᱮᱧ ᱡᱮᱢᱚᱱ ᱵᱟᱥᱠᱮ ᱛᱮᱦᱮᱧ ᱵᱟᱥᱠᱮ ᱞᱮᱫᱟᱹᱧ ᱛᱮᱦᱮᱧ ᱡᱮᱢᱚᱱ ᱥᱟᱹᱨᱫᱤ ᱟᱨᱠᱤ
ᱦᱩᱸ
ᱛᱮᱦᱮᱧ ᱫᱚ ᱟᱞᱮ ᱫᱚ ᱨᱮᱸᱜᱮᱡ ᱛᱮᱞᱮ ᱛᱟᱦᱮᱸᱱᱟ ᱢᱟᱱᱮ ᱵᱟᱨ ᱨᱮᱞᱮ ᱛᱟᱦᱮᱸᱱᱟ ᱟᱨᱠᱤ᱾
ᱦᱮᱸ-᱾
ᱦᱳᱭ ᱟᱫᱚ ᱡᱟᱦᱟᱸ ᱟᱵᱚᱣᱟᱜ ᱫᱷᱚᱨᱚᱢ ᱨᱮᱱᱟᱜ ᱦᱚᱨᱚᱜ ᱵᱟᱸᱫᱮ ᱟᱨᱠᱤ ᱚᱱᱟ ᱜᱮᱞᱮ ᱵᱟᱸᱫᱮᱭᱟ ᱟᱨᱠᱤ᱾ ᱟᱫᱚ ᱵᱟᱸᱫᱮ ᱠᱟᱛᱮᱫ ᱞᱮ ᱡᱟᱦᱟᱸ ᱩᱢ ᱦᱤᱞᱳᱜ ᱞᱮ ᱪᱟᱞᱟᱜᱼᱟ ᱮᱸ ᱡᱟᱦᱮᱨ ᱛᱷᱟᱱ ᱱᱟᱭᱠᱮ ᱚᱲᱟᱜ ᱠᱷᱚᱱᱞᱮ ᱪᱟᱞᱟᱜᱼᱟ, ᱟᱨᱠᱤ ᱵᱚᱸᱜᱟ ᱵᱩᱨᱩ ᱟᱛᱮᱜ ᱟᱫᱚ ᱪᱟᱞᱟᱜ ᱛᱮᱞᱮ ᱡᱟᱦᱮᱨ ᱠᱚᱞᱮ ᱧᱮᱞ ᱯᱷᱟᱨᱪᱟ ᱟᱹᱜᱩ ᱠᱮᱫᱟ᱾ ᱡᱟᱦᱟᱸ ᱢᱚᱬᱮ ᱦᱚᱲ ᱞᱮ ᱮᱸ ᱡᱟᱦᱟᱸ ᱟᱛᱳ ᱨᱮᱞᱮ ᱫᱩᱲᱩᱵ ᱠᱟᱛᱮᱜ ᱡᱟᱦᱟᱸ ᱞᱮ ᱛᱮᱭᱟᱨ ᱞᱮᱫᱟ ᱟᱨᱠᱤ᱾ ᱡᱮᱵᱚᱱ ᱢᱟᱜ ᱢᱚᱬᱮᱜ ᱠᱟᱱᱟ ᱱᱚᱝᱠᱟᱱ ᱫᱤᱱᱨᱮ ᱱᱩᱱᱟᱹᱜ ᱫᱤᱱ ᱨᱮᱵᱚᱱ ᱱᱮᱰᱟ ᱠᱟᱫᱟ᱾ ᱟᱫᱚ ᱚᱱᱟ ᱦᱳᱭ ᱯᱚᱨᱮ ᱢᱤᱫ ᱫᱤᱱ ᱫᱟᱜ ᱯᱩᱭᱞᱳ ᱢᱤᱫ ᱫᱤᱱ ᱞᱮ ᱪᱟᱞᱟᱜᱼᱟ᱾ ᱤᱭᱟᱹ ᱦᱤᱞᱳᱜ ᱩᱢ ᱦᱤᱞᱳᱜ ᱜᱮᱞᱮ ᱪᱟᱞᱟᱜᱼᱟ᱾ ᱟᱫᱚ ᱚᱱᱟ ᱡᱟᱸᱦᱮᱨ ᱠᱚᱞᱮ ᱢᱟᱱᱮ ᱫᱟᱞᱚᱵ ᱟᱹᱜᱩᱭᱟ ᱟᱨᱠᱤ᱾ ᱫᱟᱞᱚᱵ ᱵᱟᱲᱟ ᱠᱟᱛᱮ ᱟᱫᱚ ᱱᱟᱭᱠᱮ ᱚᱲᱟᱜ ᱛᱟᱨᱟᱥᱤᱧ ᱵᱮᱲᱟ ᱟᱹᱭᱩᱵ ᱮᱜᱟᱨᱚᱴᱟ ᱥᱮᱫ , ᱡᱟᱦᱮᱨ ᱞᱮ ᱪᱟᱞᱟᱜᱼᱟ ᱟᱨᱠᱤ ᱵᱚᱸᱜᱟ ᱵᱩᱨᱩ ᱤᱫᱤ ᱟᱛᱮᱫ᱾ ᱟᱫᱚ ᱟᱯᱮ ᱥᱮᱫ ᱫᱚ ᱚᱱᱠᱟ ᱜᱮᱛᱚ?
ᱦᱮᱸ ᱦᱮᱸ ᱟᱞᱮ ᱥᱮᱫ ᱦᱚᱸ ᱱᱚᱝᱠᱟ ᱜᱮ ᱚᱸᱜ ᱚᱱᱟ ᱠᱚ ᱡᱟᱦᱮᱨ ᱛᱷᱟᱱ ᱠᱚ ᱥᱟᱯᱷᱟᱭᱟ ᱟᱨ ᱤᱭᱟᱹ ᱠᱚᱠᱚ ᱵᱮᱱᱟᱣ ᱦᱚᱴᱚ ᱠᱟᱜᱼᱟ᱾
ᱦᱳᱭ ᱚᱱᱟ ᱦᱚᱸ ᱥᱤᱧ ᱵᱮᱲᱟ ᱦᱮᱸ
ᱦᱮᱸ ᱟᱨ ᱩᱱᱠᱩ ᱧᱮᱞ ᱟᱠᱚ ᱟᱨᱠᱤ ᱡᱟᱦᱟᱸᱭ ᱜᱚᱸᱥᱟᱭ ᱠᱚᱠᱚ ᱟᱲᱜᱩᱱᱟ ᱩᱱᱠᱩ ᱦᱚᱸ ᱧᱮᱧᱮᱞ ᱠᱚ ᱪᱟᱞᱟᱜᱼᱟ ᱢᱟᱱᱮ ᱚᱸᱰᱮᱱᱟᱜ ᱠᱟᱹᱢᱤ ᱠᱚ ᱵᱷᱟᱜᱮ ᱧᱚᱜ ᱦᱳᱭ ᱠᱟᱱᱟ ᱥᱮ ᱵᱟᱝ ᱱᱚᱣᱟ ᱠᱚᱠᱚ ᱧᱮᱞᱼᱟ
ᱦᱳᱭ ᱩᱱᱠᱩ ᱵᱚᱸᱜᱟ ᱵᱩᱨᱩ
ᱵᱚᱸᱜᱟ ᱵᱩᱨᱩ ᱠᱚ ᱧᱮ ᱟᱠᱚ ᱪᱮᱫ ᱠᱚ ᱢᱮᱱᱟᱜᱼᱟ᱾ ᱪᱮᱫ-ᱪᱮᱫ ᱠᱚ ᱵᱟᱹᱱᱩᱜᱼᱟ ᱚᱱᱟ ᱠᱚᱠᱚ ᱧᱮᱞᱟ᱾
ᱟᱞᱮ ᱥᱮᱫ ᱦᱚᱸ ᱚᱱᱠᱟᱜ ᱜᱮ ᱟᱫᱚ ᱚᱱᱮ ᱥᱟᱹᱨᱫᱤ ᱦᱤᱞᱳᱜ ᱟᱫᱚ ᱚᱱᱮ ᱩᱢ ᱦᱤᱞᱳᱜ ᱦᱳᱭ ᱱᱟᱛᱚ ᱟᱫᱚ ᱥᱟᱹᱨᱫᱤ ᱦᱤᱞᱳᱜ ᱟᱫᱚ ᱚᱸᱰᱮ ᱥᱮᱛᱟᱜ ᱵᱮᱲᱟ ᱫᱚᱥᱴᱟ ᱮᱜᱟᱨᱚᱴᱟ ᱥᱮᱫ ᱠᱚ ᱪᱟᱞᱟᱜᱼᱟ, ᱡᱟᱸᱦᱮᱨ ᱛᱷᱟᱱ᱾ ᱢᱟᱱᱮ ᱫᱟᱲᱤᱢ ᱫᱟᱲᱮ ᱫᱟᱲᱮ ᱠᱚ ᱤᱫᱤ ᱠᱟᱛᱮ ᱟᱫᱚ ᱵᱚᱸᱜᱟ ᱵᱩᱨᱩ ᱦᱚᱸ ᱠᱚ ᱟᱬᱜᱚᱱᱟ ᱵᱚᱸᱜᱟ ᱵᱩᱨᱩ ᱦᱚᱸᱠᱚ ᱪᱟᱞᱟᱜᱼᱟ, ᱡᱚᱛᱚ ᱱᱟᱭᱠᱮ ᱚᱲᱟᱜ ᱠᱷᱚᱱ ᱟᱫᱚ ᱚᱱᱮ ᱪᱟᱞᱟᱣᱱᱟᱠᱚ ᱟᱫᱚ ᱯᱮ ᱟᱠᱷᱲᱟ ᱪᱟᱞᱟᱣ ᱛᱚᱨᱟ ᱚᱱᱮ ᱡᱟᱦᱟᱸ ᱰᱟᱦᱟᱨ ᱨᱩ ᱨᱩ ᱛᱮᱠᱚ ᱪᱟᱞᱟᱜᱼᱟ᱾
ᱱᱟᱭᱠᱮ ᱠᱚ ᱤᱫᱤᱮᱭᱟ, ᱟᱫᱚ ᱦᱟᱸᱰᱮ ᱠᱚ ᱪᱟᱞᱟᱣᱱᱟ ᱵᱚᱸᱜᱟ ᱵᱩᱨᱩ᱾ ᱡᱟᱦᱟᱸ ᱵᱚᱸᱜᱟ ᱵᱩᱨᱩ ᱠᱟᱹᱢᱤ ᱠᱚ ᱟᱨᱟᱢ ᱵᱚᱭᱟ ᱟᱨᱠᱤ ᱟᱫᱚ ᱫᱟᱲᱮ ᱠᱚ ᱠᱚ ᱟᱹᱛᱤᱧ ᱠᱚᱣᱟ᱾ ᱟᱫᱚ ᱵᱚᱸᱜᱟ ᱵᱩᱨᱩᱳ ᱛᱮᱠᱚ ᱢᱟᱜ ᱠᱚᱣᱟ᱾ ᱟᱫᱚ ᱢᱟᱜ ᱯᱚᱨᱮ ᱚᱱᱮ ᱟᱫᱚ ᱦᱩᱭ ᱮᱱᱟ ᱵᱚᱸᱜᱟ ᱵᱚᱸᱜᱟ ᱠᱚ ᱤᱭᱟᱹᱭᱟ ᱟᱨᱠᱤ ᱟᱠᱚᱣᱟᱜ ᱵᱷᱳᱠ ᱟᱠᱚ ᱠᱚ ᱡᱚᱢᱟ ᱟᱨᱠᱤ
ᱦᱮᱸ ᱦᱮᱸ ᱟᱞᱮᱥᱮᱫ ᱦᱚᱸ ᱱᱚᱝᱠᱟ ᱜᱮ ᱦᱳᱭᱳᱜᱼᱟ
ᱦᱳᱭ ᱟᱫᱚ ᱚᱱᱟ ᱠᱚ ᱦᱳᱭᱮᱱ ᱠᱷᱟᱱ ᱟᱫᱚ ᱯᱮ ᱟᱠᱷᱲᱟ ᱠᱚ ᱤᱭᱟᱹᱜᱼᱟ ᱟᱨᱠᱤ ᱮᱱᱮᱡ ᱟᱠᱚ ᱟᱫᱚ ᱠᱚ ᱦᱤᱡᱩᱜᱼᱟ ᱡᱮ ᱡᱟᱦᱟᱨ ᱡᱮ ᱡᱟᱦᱟᱨ ᱵᱚᱸᱜᱟ ᱵᱩᱨᱩ ᱚᱸᱰᱮ ᱫᱚ ᱠᱚ ᱛᱟᱦᱮᱱᱟ ᱟᱨᱠᱤ ᱵᱚᱸᱜᱟ ᱵᱩᱨᱩ ᱦᱚᱸᱠᱚ ᱥᱳᱛᱮ ᱥᱳᱛᱮᱜ ᱟᱠᱚ ᱟᱨᱠᱤ ᱟᱨᱦᱚ ᱤᱭᱟᱹ ᱠᱚᱣᱟ ᱠᱚ ᱟᱨᱠᱤ ᱦᱩᱸ ᱡᱟᱦᱟᱸ ᱠᱚ ᱨᱩᱢ ᱞᱮᱱᱟ ᱛᱚ ᱵᱚᱸᱜᱟᱼᱵᱩᱨᱩ ᱠᱚ ᱦᱤᱡᱩᱜᱼᱟ ᱡᱟᱦᱟᱸ ᱟᱫᱚ ᱠᱚ ᱥᱚᱛᱮ ᱦᱚᱪᱚ ᱠᱚᱣᱟ ᱟᱨᱠᱤ ᱟᱨ ᱯᱟᱹᱛᱤᱭᱟᱹᱣ ᱦᱚᱪᱚ ᱠᱟᱛᱮᱫ ᱟᱫᱚ ᱚᱱᱮ ᱡᱮ ᱡᱮᱢᱚᱱ ᱠᱚ ᱦᱤᱡᱩᱜᱼᱟ ᱚᱲᱟᱜ ᱠᱚ ᱪᱟᱞᱟᱣ ᱮᱱᱟ ᱡᱮ ᱡᱟᱦᱟᱨ ᱟᱫᱚ ᱚᱸᱰᱮ ᱚᱲᱟᱜ ᱨᱮ ᱤᱥᱤᱱ ᱵᱟᱥᱟᱝ ᱟᱹᱰᱤ ᱨᱚᱠᱚᱢ ᱛᱟᱦᱮᱱᱟ ᱛᱚ ᱯᱮᱲᱟ ᱯᱟᱹᱲᱦᱟᱹ ᱠᱷᱚᱡᱽ ᱦᱩᱭ ᱟᱠᱟᱱᱟ
ᱟᱫᱚ ᱚᱱᱠᱟ ᱜᱮ ᱯᱮᱲᱟ ᱯᱟᱹᱲᱦᱟᱹ ᱠᱷᱚᱡᱽ ᱦᱩᱭ ᱟᱠᱟᱱᱟ ᱡᱮᱦᱮᱛᱩ ᱩᱛᱩ ᱤᱥᱤᱱ ᱵᱟᱥᱟᱝ ᱠᱟᱛᱮᱫ ᱟᱫᱚ ᱡᱚᱢ ᱵᱟᱲᱟ ᱠᱟᱛᱮᱫ ᱟᱨᱦᱚ ᱛᱟᱨᱟᱥᱤᱧ ᱵᱮᱲᱟ ᱠᱚ ᱪᱟᱞᱟᱜᱼᱟ ᱡᱟᱦᱮᱨ
ᱦᱮᱸ ᱦᱮᱸ ᱟᱞᱮ ᱥᱮᱫ ᱦᱚᱸ ᱱᱚᱝᱠᱟ ᱜᱮ ᱟᱨ ᱵᱟᱥᱠᱮ ᱢᱟᱦᱟ ᱦᱤᱞᱳᱜ ᱦᱚᱸ ᱟᱨ ᱡᱟᱦᱟᱸᱭ ᱠᱚ ᱞᱟᱸᱫᱟ ᱜᱟᱱᱚᱜ ᱦᱚᱲ ᱟᱨᱠᱤ ᱱᱚᱝᱠᱟᱱ ᱦᱚᱲ ᱠᱚ ᱫᱟᱜ ᱠᱚᱞᱮ ᱫᱩᱞ ᱟᱠᱚᱣᱟ ᱮᱱᱮᱡ ᱮᱱᱮᱡ ᱟᱞᱮ ᱡᱟᱦᱟᱸ ᱫᱚ ᱡᱟᱞᱮ ᱜᱮᱠᱚ ᱞᱟᱹᱭ ᱮᱫᱟ ᱥᱮ ᱵᱟᱥᱠᱮ ᱢᱟᱦᱟ ᱦᱮᱸᱥᱮ ᱟᱨ ᱟᱯᱮ ᱥᱮᱫ ᱦᱚᱸ ᱱᱚᱝᱠᱟ ᱜᱮ ᱦᱩᱭᱩᱜᱼᱟ ᱡᱟᱹᱱᱤᱡ
ᱦᱮᱸ ᱟᱞᱮ ᱥᱮᱫ ᱦᱚᱸ ᱦᱩᱭᱩᱜ ᱜᱮᱭᱟ ᱟᱫᱚ ᱯᱚᱨᱮᱨ ᱫᱤᱱ ᱫᱚ ᱵᱟᱥᱠᱮ ᱢᱟᱦᱟ ᱦᱤᱞᱳᱜ ᱫᱚ ᱞᱟᱜᱽᱬᱮ ᱠᱚ ᱮᱱᱮᱡᱟ ᱟᱨᱠᱤ
ᱦᱮᱸ ᱦᱮᱸ ᱦᱮᱸ ᱜᱚᱴᱟ ᱜᱮ ᱚᱱᱠᱟ ᱜᱮ ᱚᱱᱠᱟ ᱮᱱᱮᱡ ᱠᱚ ᱛᱟᱞᱟᱛᱮ ᱚᱱᱮ ᱡᱟᱞᱮᱭᱟᱠᱚ ᱟᱨᱠᱤ ᱫᱟᱜ ᱠᱚ ᱠᱚ ᱫᱩᱞ ᱟᱠᱚᱣᱟ ᱞᱟᱸᱫᱟ ᱜᱟᱱᱚᱜ ᱦᱚᱲ ᱥᱮ ᱜᱟᱱᱚᱜ ᱦᱚᱲ ᱠᱚ ᱡᱟᱦᱟᱸᱭ